ᱦᱮᱸ ᱟᱸᱡᱚᱢᱚᱜ ᱠᱟᱱᱟ᱾
ᱟᱨ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱮᱛᱟᱨ ᱫᱚ?
ᱱᱤᱛᱳᱜ ᱥᱮᱛᱟᱜ ᱨᱮ ᱵᱮᱨᱮᱫ ᱦᱩᱭ ᱮᱱᱟ᱾ ᱟᱫᱚ ᱠᱟᱹᱡ ᱵᱮᱨᱟᱥ ᱵᱟᱲᱟ ᱦᱩᱭ ᱱᱟ᱾
ᱦᱮᱸ
ᱦᱮᱸ ᱵᱮᱨᱟᱥ ᱵᱟᱲᱟ ᱦᱩᱭ ᱠᱟᱛᱮ ᱟᱫᱚ ᱱᱚᱜᱼᱚᱭ ᱵᱨᱮᱠᱯᱷᱟᱥᱴ ᱠᱚ ᱡᱚᱢ ᱦᱩᱭᱮᱱᱛᱮ, ᱨᱩᱢ ᱥᱮᱫ ᱨᱮ ᱠᱟᱹᱡ ᱫᱩᱲᱩᱵ ᱦᱩᱭ ᱠᱟᱱᱟ᱾
ᱟᱪᱪᱷᱟᱻᱟᱪᱪᱷᱟ᱾ ᱤᱧ ᱦᱚᱸ ᱚᱱᱠᱟ ᱜᱮ ᱱᱚᱜ ᱚᱭ ᱟᱞᱮᱥᱮᱫ ᱫᱚ ᱥᱮᱛᱟᱜ ᱠᱷᱚᱱ ᱱᱟᱜ ᱫᱟᱜ ᱡᱟᱹᱲᱤᱭ ᱫᱟᱭ ᱛᱚ᱾ ᱦᱮᱸᱛᱚ ᱚᱱᱟ ᱠᱷᱟᱹᱛᱤᱨ ᱠᱷᱟᱹᱛᱤᱨ ᱛᱮ ᱛᱮᱤᱦᱤᱧ ᱫᱚ ᱦᱟᱱᱮ ᱜᱩᱦᱩᱢ ᱞᱮ ᱟᱛᱟᱣ ᱠᱟᱜᱼᱟ, ᱚᱱᱟ ᱡᱟᱹᱯᱩᱫ ᱨᱮ ᱜᱩᱦᱩᱢ ᱡᱚᱢ ᱟᱹᱰᱤ ᱢᱚᱡᱽ ᱵᱩᱡᱷᱟᱹᱜᱼᱟ ᱦᱮᱸ᱾ ᱟᱨ ᱛᱟᱦᱚᱞᱮ ᱪᱮᱫ ᱠᱚ ᱠᱟᱹᱢᱤ ᱵᱟᱲᱟᱭ ᱫᱟᱯᱮ ᱚᱱᱠᱟ?
ᱱᱤᱛᱚᱜ ᱫᱚ ᱚᱲᱟᱜ ᱨᱮ ᱚᱱᱠᱟ ᱠᱟᱹᱢᱤ ᱫᱚ ᱵᱟᱹᱫᱽ ᱵᱟᱹᱭᱦᱟᱹᱲ ᱠᱚᱨᱮ ᱠᱟᱹᱢᱤ ᱦᱩᱭᱩᱜ ᱠᱟᱱᱟ, ᱛᱚ ᱱᱮᱛᱚᱜ ᱫᱚ ᱯᱩᱨᱟᱹ ᱵᱟᱹᱫᱽ ᱠᱚ ᱥᱤ ᱪᱟᱞᱟᱜ ᱠᱟᱱᱟ᱾ ᱟᱨ ᱢᱟᱱᱮ ᱵᱟᱹᱫᱽ ᱠᱚᱨᱮ ᱠᱚ ᱨᱚᱦᱚᱭ ᱫᱟ ᱦᱩᱲᱩ ᱠᱚ, ᱢᱟᱱᱮ
ᱟᱪᱪᱷᱟᱻᱟᱪᱪᱷᱟᱻ ᱦᱮᱸ᱾ ᱛᱟᱦᱚᱞᱮ ᱟᱯᱮ ᱠᱚᱫᱚ ᱛᱤᱱᱟᱹᱜ ᱥᱟᱺᱜᱤᱧ ᱛᱟᱯᱮᱭᱟ ᱨᱚᱦᱚᱭ ᱠᱚ?
ᱦᱮᱸ ᱨᱚᱦᱚᱭ ᱫᱚ ᱱᱚᱜᱼᱚᱭ ᱱᱤᱛᱚᱜ ᱪᱟᱞᱟᱜ ᱠᱟᱱ ᱜᱮᱭᱟ, ᱢᱟᱱᱮ ᱢᱩᱞᱤᱭᱟᱹ ᱠᱷᱚᱵᱚᱨ ᱨᱚᱦᱚᱭ ᱫᱟᱠᱚ ᱥᱟᱹᱨᱫᱽᱤ᱾ ᱟᱨ ᱢᱟ ᱚᱱᱠᱟ ᱫᱤᱱᱟᱢᱜᱮ ᱛᱚᱜᱮ ᱢᱮᱱᱟᱜ ᱠᱟᱫᱟ ᱾
ᱟᱪᱪᱷᱟᱻᱟᱪᱪᱷᱟᱻ᱾ ᱟᱞᱮ ᱦᱚᱸ ᱚᱱᱠᱟᱜᱮ ᱱᱚᱜᱼᱚᱸᱚᱭ ᱡᱟᱹᱯᱩᱫ ᱫᱟᱭ ᱚᱠᱚᱭ ᱠᱚᱫᱚ᱾ ᱱᱟᱦᱮᱞ ᱥᱤᱭᱳᱜ ᱠᱚ ᱪᱟᱞᱟᱣ ᱠᱟᱱᱟ, ᱚᱠᱚᱭ ᱠᱚᱫᱚ ᱴᱟᱠᱴᱟᱨ ᱛᱮᱠᱚ ᱥᱤ ᱪᱚᱭᱫᱟ᱾
ᱦᱚᱸᱻ᱾
ᱦᱚᱸᱜᱼ ᱱᱚᱝᱠᱟ ᱟᱨ ᱚᱠᱚᱭ ᱠᱚᱫᱚ ᱦᱩᱲᱩ ᱠᱚ ᱨᱚᱦᱚᱭᱫᱟ᱾ ᱦᱩᱸ ᱟᱨ ᱚᱠᱚᱭ ᱠᱚᱫᱚ ᱟᱨᱦᱚᱸ ᱟᱲᱮ ᱦᱚᱸᱠᱚ ᱞᱟᱜ ᱮᱫ ᱜᱮᱭᱟ ᱟᱨ ᱡᱟᱦᱟᱸᱭ ᱠᱷᱮᱛ ᱠᱚᱨᱮ ᱫᱚ ᱫᱟᱜ ᱵᱟᱝ ᱫᱟᱜ ᱠᱟᱱᱟ ᱩᱱᱠᱩ ᱫᱚ ᱟᱨᱦᱚᱸ ᱮᱴᱟᱜ ᱥᱮᱫ ᱠᱷᱚᱱᱟᱜ ᱫᱟᱜ ᱠᱚ ᱵᱟᱜᱟᱣ ᱟᱹᱜᱩᱭᱮᱫᱟ ᱠᱷᱮᱛ ᱥᱤ ᱞᱟᱹᱜᱤᱫ ᱛᱮ ᱩᱱᱠᱩ ᱦᱚᱸᱛᱚ ᱚᱱᱟ ᱴᱟᱭᱤᱢ ᱨᱮᱜᱮ ᱦᱩᱲᱩ ᱨᱚᱦᱚᱭ ᱞᱟᱜᱟᱣ ᱠᱚᱣᱟ ᱥᱮ ᱯᱚᱨᱮ ᱛᱚ ᱢᱮᱱᱟᱜ ᱠᱷᱟᱱ ᱩᱱᱠᱩᱣᱟᱜ ᱠᱷᱮᱛ ᱫᱚ ᱛᱟᱞᱟ ᱠᱚᱨᱮᱜ ᱥᱟᱢᱵᱟᱣ ᱞᱮᱱᱠᱷᱟᱱ ᱫᱚ ᱦᱟᱸᱜ ᱟᱨ ᱯᱚᱨᱮᱛᱮ ᱴᱨᱟᱠᱴᱟᱨ ᱦᱚᱸ ᱵᱟᱝ ᱥᱟᱢᱵᱟᱜ-ᱟ ᱟᱨ ᱱᱟᱦᱮᱞ ᱦᱚᱸ ᱚᱱᱠᱟ ᱞᱮᱠᱟ ᱜᱮᱵᱚᱱ ᱤᱫᱤ ᱫᱟᱲᱮᱭᱟᱜ ᱨᱮᱦᱚᱸ ᱚᱱᱠᱟᱱ ᱦᱚᱲᱟᱜ ᱦᱩᱲᱩ ᱠᱚ ᱡᱟᱸ ᱠᱚ ᱨᱚᱦᱚᱭ ᱠᱷᱟ ᱚᱱᱟ ᱠᱚᱠᱚ ᱢᱟᱸᱰᱟᱭᱟᱠᱚ ᱡᱚᱢᱟᱠᱚ ᱦᱮᱸ
ᱨᱚᱦᱚᱭ ᱫᱚ ᱱᱤᱭᱟᱹ ᱴᱟᱭᱤᱢ ᱨᱮᱜᱮ ᱞᱟᱹᱠᱛᱤ ᱠᱟᱱᱟ ᱱᱤᱭᱟᱹ ᱯᱟᱨᱚᱢ ᱞᱮᱱᱠᱷᱟᱱ ᱟᱫᱚ ᱯᱚᱨᱮ ᱛᱮᱫᱚ ᱚᱱᱠᱟ ᱵᱟᱝ ᱜᱟᱱᱚᱜ-ᱟ ᱫᱟᱜ ᱠᱚᱫᱚ ᱮᱴᱟᱜ ᱠᱷᱚᱱᱟᱜ ᱦᱟᱛᱟᱣ ᱦᱩᱭᱩᱜ ᱠᱟᱱᱟ ᱱᱤᱛᱚᱜ ᱡᱮᱢᱚᱱ ᱥᱮᱨᱢᱟ ᱡᱟᱹᱲᱤ ᱫᱟᱜ ᱡᱚᱨᱚᱜ ᱠᱟᱱᱟ ᱱᱚᱣᱟᱛᱮ ᱪᱟᱥ ᱞᱮᱠᱷᱟᱱ ᱫᱚ ᱟᱹᱰᱤ ᱵᱷᱟᱹᱜᱤᱜ-ᱟ ᱟᱨ ᱯᱚᱨᱮ ᱛᱮ ᱠᱷᱟᱱ ᱫᱚ ᱟᱜ ᱫᱟᱜ ᱠᱤᱨᱤᱧ ᱦᱩᱭᱩᱜ ᱛᱟᱢᱟ ᱴᱟᱠᱟ ᱯᱩᱭᱥᱟᱹ ᱠᱚ ᱞᱟᱜᱟᱜ-ᱟ ᱱᱤᱛᱚᱜ ᱜᱮ ᱵᱷᱟᱜᱤᱭᱟ ᱟᱪᱪᱷᱟ ᱱᱚᱱᱠᱟ ᱦᱩᱲᱩ ᱠᱚ ᱪᱟᱥ ᱞᱮᱠᱷᱟᱱ ᱫᱚ ᱵᱷᱟᱜᱤ ᱦᱩᱭᱩᱜᱜ-ᱟ ᱚᱱᱠᱤᱱ ᱵᱟᱲᱟᱭ ᱠᱷᱟᱱ ᱞᱟᱹᱭ
ᱱᱚᱝᱠᱟ ᱦᱩᱲᱩ ᱵᱚᱞᱛᱮ ᱟᱞᱮ ᱫᱚᱞᱮ ᱪᱟᱥ ᱨᱮᱦᱚ ᱤᱧ ᱫᱚ ᱩᱱᱟᱹᱜ ᱧᱩᱛᱩᱢ ᱠᱚᱫᱚ ᱵᱟᱹᱧ ᱵᱟᱲᱟᱭᱟ ᱦᱮᱸ ᱚᱱᱠᱟ ᱞᱮᱠᱟ ᱫᱚ ᱟᱹᱣᱨᱤᱧ ᱵᱩᱡᱟ ᱚᱱᱟ ᱦᱚᱛᱮᱡ ᱛᱮ ᱱᱚᱣᱟ ᱫᱚ ᱵᱟᱹᱧ ᱞᱟᱹᱭ ᱫᱟᱲᱮᱭᱟᱢ ᱠᱟᱱᱟ ᱦᱮᱸ
ᱟᱪᱪᱷᱟ
ᱠᱟ ᱟᱸᱡᱚᱢ ᱫᱚᱧ ᱟᱸᱡᱚᱢ ᱠᱚ ᱨᱮᱦᱚᱸ ᱮᱱᱠᱷᱟᱱ ᱵᱟᱭ ᱫᱤᱥᱟᱹᱭᱟ ᱟᱨ ᱪᱮᱫ ᱟᱯᱮ ᱫᱚ ᱛᱟᱦᱚᱞᱮ ᱚᱱᱠᱟ ᱪᱮᱫ ᱦᱩᱲᱩ ᱠᱚᱯᱮ ᱨᱚᱦᱚᱭ ᱵᱟᱲᱟ ᱟᱠᱟᱫ ᱜᱮᱭᱟ
ᱠᱚᱞ ᱞᱟᱴ ᱠᱚ ᱱᱚᱣᱟ ᱦᱩᱲᱩ ᱠᱚ ᱠᱚ ᱨᱚᱦᱚᱭ ᱜᱮᱭᱟ ᱡᱟᱹᱥᱛᱤ ᱟ ᱱᱚᱣᱟ ᱦᱚᱸ ᱫᱚ ᱫᱚᱢᱮ ᱦᱩᱭᱩᱜ ᱜᱮᱭᱟ
ᱦᱮᱸ ᱟᱨ ᱪᱮᱫ ᱠᱚᱯᱮ ᱨᱚᱦᱚᱭ ᱵᱟᱲᱟ ᱠᱟᱜ ᱚᱱᱠᱟᱱ
ᱛᱚ ᱵᱟᱲᱜᱮ ᱨᱮ ᱟᱱᱟᱡ ᱠᱚ ᱵᱚ ᱨᱚᱦᱚᱭ ᱟᱠᱟᱫᱟ ᱢᱟᱝ ᱠᱟᱨᱞᱟᱠᱚ ᱴᱚᱢᱮᱴᱳ ᱠᱚ ᱚᱱᱟ ᱠᱚ ᱟᱹᱰᱤ ᱠᱤᱪᱷᱩ ᱠᱚ ᱨᱚᱦᱚᱭ ᱠᱟᱫᱟ ᱵᱟᱲᱜᱮ ᱠᱚᱨᱮ ᱟᱨ ᱵᱟᱹᱫᱽ ᱨᱮᱫᱚ ᱦᱩᱲᱩ ᱨᱚᱦᱚᱭ ᱪᱟᱞᱟᱜ ᱠᱟᱱ ᱜᱮᱭᱟ ᱵᱟᱝᱠᱚ ᱯᱩᱨᱟᱹᱣ ᱠᱟᱫᱟ
ᱦᱮᱸ ᱟᱪᱪᱷᱟ ᱟᱪᱪᱷᱟ ᱟᱨ ᱛᱟᱞᱦᱮ ᱚᱱᱠᱟ ᱚᱲᱟᱜ ᱨᱮ ᱡᱚᱢ ᱞᱮᱠᱟ ᱜᱮ ᱯᱮ ᱨᱚᱦᱚᱭ ᱜᱮ ᱥᱮ ᱦᱟᱱᱟ ᱟᱹᱠᱷᱨᱤᱧ ᱞᱟᱹᱜᱤᱫ ᱦᱚᱸᱯᱮ ᱨᱚᱦᱚᱭ ᱜᱮᱭᱟ
ᱚᱲᱟᱜ ᱨᱮ ᱡᱚᱢ ᱞᱟᱹᱜᱤᱫ ᱦᱚᱸ ᱟᱨ ᱟᱠᱷᱨᱤᱧ ᱞᱟᱹᱜᱤᱫ ᱦᱚᱸ ᱢᱟᱱᱮ ᱨᱚᱦᱚᱭ ᱠᱚ ᱵᱟᱱᱟᱨ ᱞᱟᱹᱜᱤᱫ ᱨᱚᱦᱚᱭ ᱦᱩᱭᱩᱜ ᱠᱟᱱᱟ ᱢᱟᱱᱮ ᱱᱤᱡᱮ ᱨᱟᱜ ᱦᱚᱸ ᱡᱟᱛᱮ ᱥᱩᱵᱤ ᱫᱷᱟ ᱦᱩᱭᱩᱜ ᱢᱟ ᱟᱠᱷᱨᱤᱧ ᱛᱮᱦᱚᱸ ᱠᱤᱪᱷᱩ ᱴᱟᱠᱟ ᱯᱩᱭᱥᱟᱹ ᱨᱚᱡᱽ ᱠᱟᱨᱚᱜ ᱢᱟ ᱚᱱᱟ ᱪᱤᱱᱛᱟᱹ ᱠᱟᱛᱮ ᱦᱚᱸ ᱨᱚᱦᱚᱭ ᱦᱩᱭᱩᱜ ᱠᱟᱱᱟ
ᱟᱪᱪᱷᱟ ᱟᱪᱪᱷᱟ ᱦᱮᱸ ᱚᱱᱠᱟ ᱜᱮ ᱟᱞᱮ ᱦᱚᱸ ᱟᱞᱮ ᱫᱚ ᱚᱱᱠᱟ ᱠᱷᱮᱛ ᱠᱚᱨᱮ ᱞᱮ ᱨᱚᱦᱚᱭ ᱜᱮᱭᱟ ᱦᱮᱸ ᱚᱱᱟ ᱠᱚ ᱦᱩᱲᱩ ᱠᱚ ᱨᱟᱠᱟᱵ ᱵᱟᱲᱟ ᱠᱟᱛᱮᱫ ᱟᱹᱞᱩ ᱠᱚ ᱵᱤᱞᱟᱹᱛᱤ ᱠᱚ ᱠᱚᱯᱷᱤ ᱠᱚ
ᱦᱩᱸ ᱦᱩᱸ
ᱚᱱᱟ ᱠᱚ ᱦᱚᱸ ᱞᱮ ᱨᱚᱦᱚᱭ ᱵᱟᱲᱟᱭ ᱜᱮᱭᱟ ᱟᱹᱞᱩ ᱠᱚᱫᱚ ᱱᱟᱦᱟᱜ ᱡᱟᱹᱥ ᱛᱤ ᱜᱮᱞᱮ ᱨᱚᱦᱚᱭᱟ ᱟᱞᱮ ᱥᱮᱫ ᱫᱚ ᱡᱟᱹᱥᱛᱤ ᱜᱮ ᱦᱩᱭᱩᱜ-ᱟ ᱦᱩᱸ ᱛᱚ ᱚᱱᱠᱟ ᱜᱟᱹᱰᱤ ᱛᱮ ᱨᱚᱦᱚᱭ ᱟᱞᱮ ᱦᱤᱡᱩᱜ ᱟᱠᱚ ᱜᱟᱹᱰᱤ ᱛᱮᱠᱚ ᱤᱫᱤᱭᱟ ᱦᱮᱸ ᱚᱱᱟ ᱥᱩᱨ ᱥᱩᱯᱩᱨ ᱠᱚᱨᱮᱱ ᱦᱚᱲ ᱦᱚᱸ ᱡᱟᱦᱟᱸᱭ ᱚᱱᱠᱟ ᱵᱟᱝᱠᱚ ᱨᱚᱦᱚᱭ ᱟᱠᱟᱜ-ᱟ ᱩᱱᱠᱩ ᱠᱚᱦᱚᱸ ᱠᱚ ᱠᱤᱨᱤᱧ ᱦᱟᱛᱟᱣ-ᱟ ᱟᱨ ᱵᱟᱡᱟᱨ ᱥᱟᱦᱟᱨ ᱠᱚᱨᱮ ᱢᱟᱞᱮ ᱟᱹᱠᱷᱨᱤᱧ ᱮᱫ ᱜᱮ ᱦᱮᱸ ᱦᱚᱜ ᱱᱚᱝ ᱟᱨ ᱪᱮᱫ
ᱟ ᱟᱪᱪᱷᱟ ᱚᱱᱟ ᱟᱹᱞᱩ ᱠᱚ ᱥᱚᱵᱽᱡᱤ ᱠᱚᱯᱮ ᱨᱚᱦᱚᱭᱟ ᱡᱟᱦᱟᱸ ᱱᱟᱜ ᱠᱚ ᱚᱱᱟ ᱫᱚ ᱢᱟᱱᱮ ᱯᱟᱹᱭᱠᱟᱹᱨᱤ ᱴᱷᱮᱱ ᱯᱮ ᱟᱠᱷᱨᱤᱧ ᱟ ᱥᱮ ᱯᱩᱨᱟᱹ ᱚᱱᱮ ᱜᱟᱹᱰᱤ ᱠᱚ ᱦᱤᱡᱩᱜᱼᱟ ᱯᱩᱨᱟᱹ ᱜᱟᱹᱰᱤ ᱩᱱᱠᱩ ᱯᱮ ᱮᱢᱟ ᱠᱚᱣᱟ ᱯᱩᱨᱟᱹ ᱰᱷᱮᱨ ᱰᱷᱮᱨ ᱢᱤᱫ ᱫᱷᱟᱣ ᱨᱮ
ᱦᱮᱸ ᱚᱱᱮ ᱚᱱᱠᱟ ᱜᱟᱹᱰᱤ ᱠᱚ ᱦᱤᱡᱼᱟ ᱩᱱᱠᱩ ᱜᱮᱞᱮ ᱮᱢᱟ ᱠᱚᱣᱟ ᱟᱨ ᱪᱮᱫ ᱯᱟᱹᱭᱠᱟᱹᱨ ᱫᱚ ᱱᱚᱰᱮ ᱫᱚ ᱚᱱᱠᱟ ᱫᱚ ᱵᱟᱝ ᱟᱹᱠᱷᱨᱤᱧᱼᱚᱜ ᱜᱮᱭᱟ᱾ ᱚᱱᱟ ᱛᱮ ᱜᱟᱹᱰᱤ ᱠᱚᱛᱮ ᱜᱮᱠᱚ ᱤᱫᱤᱭᱟ ᱟᱨ ᱪᱮᱫ ᱟᱯᱮ ᱥᱮᱫ ᱫᱚ ᱛᱟᱞᱮ ᱚᱱᱛᱮ ᱟᱞᱩ ᱪᱟᱥ ᱠᱚᱫᱚ ᱦᱩᱭᱩᱜ ᱜᱮᱭᱟ ᱥᱮ ᱵᱟᱝ?
ᱟᱞᱮ ᱥᱮᱫ ᱫᱚ ᱵᱟᱫᱟᱢ ᱠᱚ ᱨᱚᱦᱚᱭᱟ ᱛᱟᱨ ᱯᱚᱨᱮ ᱚᱱᱟ ᱦᱩᱲᱩ ᱠᱚ ᱨᱚᱦᱚᱭᱟ ᱛᱟᱨ ᱯᱚᱨᱮ ᱚᱱᱟ ᱥᱚᱵᱽᱡᱤ ᱠᱚ ᱵᱷᱮᱱᱰᱤ ᱠᱚ᱾ ᱠᱟᱞᱞᱟ ᱠᱚ ᱱᱤᱭᱟᱹ ᱠᱚᱜᱮ ᱠᱚ ᱨᱚᱦᱚᱭᱟ ᱟᱨ ᱵᱟᱹᱲᱛᱤ ᱫᱚ ᱵᱟᱠᱚ ᱨᱚᱦᱚᱭ ᱜᱮᱭᱟ᱾
ᱦᱮᱸ
ᱢᱟᱱᱮ ᱠᱚᱢ ᱯᱚᱨᱤ ᱢᱟᱱ ᱜᱮ ᱠᱚ ᱪᱟᱥᱼᱟ ᱚᱱᱟ ᱠᱷᱟᱛᱤᱨ ᱱᱤᱡᱮ ᱛᱮᱠᱚ ᱟᱠᱷᱨᱤᱧᱟ ᱚᱱᱠᱟ ᱜᱟᱹᱰᱤ ᱠᱚᱫᱚ ᱵᱟᱝ ᱵᱚᱞᱚᱱ ᱜᱮᱭᱟ ᱜᱟᱹᱰᱤ ᱠᱚ ᱠᱟᱸᱡ ᱠᱟᱹᱡ ᱟᱠᱷᱨᱤᱧ ᱟᱠᱚ ᱦᱩᱭᱩᱜᱼᱟ ᱩᱱᱠᱩ ᱚᱱᱠᱟ ᱫᱚ ᱵᱟᱝ ᱟᱨ ᱱᱤᱡᱮ ᱛᱮᱜᱮ ᱟᱠᱷᱨᱤᱧ ᱦᱩᱭᱩᱜᱼᱟ᱾
ᱟᱪᱪᱷᱟ ᱟᱪᱪᱷᱟ
ᱦᱩᱸ
ᱛᱟᱦᱚᱞᱮ ᱟᱯᱮ ᱫᱚ ᱚᱱᱠᱟ ᱟᱹᱛᱩ ᱚᱲᱟᱜ ᱠᱚᱨᱮ ᱜᱮ ᱯᱮ ᱟᱹᱠᱷᱨᱤᱧ ᱜᱮᱭᱟ?
ᱵᱟᱝ ᱟᱹᱛᱩ ᱚᱲᱟᱜ ᱠᱚᱨᱮ ᱫᱚ ᱵᱟᱝ ᱚᱱᱠᱟ ᱦᱟᱴ ᱠᱚ ᱦᱩᱭᱩᱜ ᱜᱮᱭᱟ᱾ᱥᱮᱛᱟᱜ ᱦᱟᱴ ᱦᱩᱭᱩᱜᱼᱟ ᱛᱟ ᱯᱚᱨᱮ ᱛᱟᱨᱟ ᱥᱤᱧ ᱦᱟᱴ ᱦᱩᱭᱩᱜᱼᱟ ᱩᱱ ᱡᱚᱠᱷᱚᱡ ᱤᱫᱤ ᱭᱟᱠᱚ ᱟᱫᱚ ᱠᱚ ᱟᱠᱷᱨᱤ ᱧᱟ ᱚᱸᱰᱮ
ᱟᱪᱪᱷᱟ ᱟᱪᱪᱷᱟ ᱦᱮᱸ ᱜᱚᱢᱠᱮ ᱞᱟᱹᱭ ᱫᱟᱞᱤᱧ ᱴᱟᱣᱟᱨ ᱰᱤᱥᱴᱟᱵ ᱮᱫ ᱛᱟᱵᱤ ᱱᱟᱭ
ᱴᱟᱣᱟᱨ ᱫᱤᱥᱴᱟᱵ ᱮᱫ ᱟᱭ
ᱦᱮᱸ ᱢᱤᱫ ᱫᱷᱟᱣ ᱠᱟᱛᱮ ᱰᱤᱥᱴᱟᱵ ᱫᱟᱭ ᱦᱮᱸ
ᱚᱱᱟ ᱠᱟᱹᱴᱤᱡ ᱴᱷᱤᱠ ᱫᱚᱦᱚᱭ ᱛᱟᱞᱟᱝ ᱢᱮ ᱵᱟᱠᱷᱟᱱ ᱫᱚ ᱦᱟᱸᱜ ᱵᱟᱝ ᱠᱚ ᱦᱟᱛᱟᱣ ᱛᱟᱞᱟᱝᱼᱟ᱾
ᱟᱪᱪᱷᱟ ᱴᱷᱤᱠ ᱜᱮᱭᱟ᱾
ᱦᱮᱸ ᱛᱟᱦᱚᱞᱮ ᱜᱚᱢᱠᱮ ᱟᱯᱮ ᱥᱮᱫ ᱫᱚ ᱫᱟᱜ ᱫᱟᱭ ᱥᱮ ᱵᱟᱝ? ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱛᱟᱦᱚᱞᱮ ᱞᱟᱹᱭ ᱫᱟᱹᱧ ᱟᱯᱮ ᱥᱮᱜ ᱫᱚ ᱫᱟᱜ ᱫᱟᱭ ᱥᱮ ᱵᱟᱝ?
ᱥᱮᱫ ᱫᱚ ᱯᱩᱨᱟᱹ ᱫᱟᱜ ᱮᱫᱟᱭ ᱢᱟᱱᱮ ᱦᱚᱞᱟ ᱦᱚᱞᱟ ᱠᱷᱚᱱᱟᱜ ᱯᱩᱨᱟᱹ ᱟᱨᱟᱢᱵᱚ ᱠᱟᱫᱟ ᱢᱟᱱᱮ ᱫᱟᱜ ᱨᱮ ᱡᱟᱹᱯᱩᱫ ᱨᱮᱜᱮ ᱢᱮᱱᱟᱜ ᱠᱟᱫᱟ᱾ ᱫᱟᱜ ᱜᱮᱜᱟ ᱟᱫᱚ ᱵᱟᱦᱨᱮ ᱠᱚ ᱵᱟᱝ ᱥᱮᱱ ᱫᱟᱲᱮ ᱦᱩᱭᱩᱜ ᱠᱟᱱᱟ ᱚᱱᱟᱛᱮ ᱨᱩᱢ ᱵᱷᱤᱛᱤᱨ ᱜᱮ ᱢᱟᱱᱮ ᱵᱮᱱᱟᱣ ᱦᱩᱭᱩᱜᱼᱟ ᱱᱤᱛᱚᱜ ᱫᱚ ᱢᱮᱱᱟᱜ ᱠᱟᱫᱤᱧᱟ ᱵᱟᱦᱨᱮ ᱦᱚᱸ ᱪᱟᱞᱟᱣ ᱦᱩ
ᱛᱟᱦᱚᱞᱮ ᱦᱟᱠᱳ ᱠᱚᱫᱚ ᱯᱮ ᱥᱟᱵ ᱵᱟᱲᱟᱭᱮᱫ ᱠᱚᱜᱮᱭᱟ ᱥᱮ ᱵᱟᱝ?
ᱦᱮᱸ ᱦᱟᱹᱠᱩ ᱫᱚ ᱦᱤᱛᱳᱜ ᱫᱚ ᱮᱻ ᱟᱹᱰᱤᱜᱟᱱ ᱦᱚᱲᱜᱮ ᱵᱟᱹᱛ ᱠᱚ ᱧᱮᱞ ᱠᱮᱫ ᱠᱚᱣᱟᱹᱧ ᱯᱟᱴᱟ ᱠᱚ ᱤᱫᱤ ᱠᱮᱫᱟ
ᱦᱮᱸ
ᱚᱰᱟᱣ ᱦᱚᱴᱚ ᱠᱟᱫᱟ ᱠᱚ ᱜᱤᱫᱽᱨᱟᱹᱴᱚᱨᱰᱟᱝ ᱟᱫᱚ ᱦᱟᱹᱠᱩ ᱫᱚ ᱦᱟᱜ ᱫᱷᱤᱱᱟᱹᱝ ᱯᱩᱨᱟᱭ ᱩᱛᱟᱹᱨ ᱠᱚ ᱟᱹᱜᱩ ᱠᱚᱣᱟ ᱢᱟᱱᱮ ᱰᱷᱮᱨ ᱰᱷᱮᱨ ᱦᱟᱠᱳ ᱯᱮᱭᱟ ᱢᱤᱫ ᱠᱤᱞᱳ ᱵᱟᱨ ᱠᱤᱞᱳ ᱚᱱᱠᱟ ᱰᱷᱮᱨ ᱰᱷᱮᱨ
ᱦᱮᱸ
ᱟᱯᱮ ᱚᱱᱛᱮ ᱫᱚ ᱦᱟᱠᱳ ᱠᱚ ᱤᱭᱟᱜ ᱠᱚᱣᱟ ᱥᱮ ᱵᱟᱝ ᱥᱟᱵ ᱮᱫ ᱠᱚᱣᱟ ᱥᱮ ᱵᱟᱝ
ᱦᱩ ᱮᱱᱟᱱ ᱠᱷᱚᱱᱟᱜ ᱤᱧᱟᱹᱜ ᱵᱮᱨᱮᱫ ᱛᱚᱨᱟ ᱠᱷᱚᱱᱟᱜ ᱤᱧ ᱧᱮᱞᱮᱜ ᱠᱚᱣᱟ ᱡᱮᱢᱚᱱ ᱚᱠᱚᱭ ᱢᱚᱥᱟᱨᱤᱭ ᱥᱟᱵ ᱫᱟ ᱴᱚᱨᱚᱰᱟᱝ ᱮ ᱥᱟᱵ ᱫᱟᱭ᱾ ᱥᱤᱭᱟᱹᱲᱟᱝᱮ ᱤᱫᱤᱫᱟ ᱦᱮᱸ ᱚᱱᱠᱟ ᱵᱟᱹᱭᱦᱟᱹᱲ ᱥᱮᱜ ᱚᱠᱚᱭ ᱫᱚ ᱜᱟᱰᱟ ᱨᱮ ᱥᱟᱜ ᱚᱰᱟᱣ ᱫᱟᱭ ᱚᱠᱚᱭ ᱫᱚ ᱠᱷᱮᱛ ᱵᱟᱹᱛ ᱠᱚᱨᱮ ᱚᱰᱟᱣ ᱫᱟᱭ ᱚᱱᱠᱟ ᱟᱭᱢᱟ ᱦᱟᱠᱳ ᱜᱮᱠᱚ ᱡᱷᱟᱹᱞᱤ ᱠᱚᱣᱟ᱾ ᱚᱱᱠᱟ ᱤᱧ ᱫᱚ ᱮᱭ ᱠᱟᱨᱚᱱ ᱛᱮ ᱵᱟᱹᱧ ᱪᱟᱞᱟ ᱠᱟᱱᱟ, ᱡᱮᱢᱚᱱ ᱟᱨᱦᱚᱸ ᱫᱟᱜ ᱨᱮᱢ ᱞᱚᱦᱚᱜ ᱞᱮᱱᱠᱷᱟᱱ ᱢᱟᱸᱫᱟ ᱨᱩᱣᱟᱹ- ᱱᱚᱜᱚᱱᱟ ᱠᱚ ᱡᱚᱴᱟᱣ ᱥᱮ᱾ ᱚᱱᱟ ᱠᱷᱟᱹᱛᱤᱨ ᱛᱮ ᱦᱟᱜ ᱤᱧᱫᱚ ᱪᱟᱞᱟᱜ ᱫᱚ ᱵᱟᱝ ᱥᱟᱱᱟᱧ ᱠᱟᱱᱟ᱾ ᱦᱩ
ᱟᱫᱚ ᱟᱫᱚ ᱱᱟᱯᱟᱭ ᱜᱮᱭᱟ ᱱᱤᱡᱮᱨᱟᱜ ᱦᱚᱲᱢᱚ ᱠᱷᱮᱭᱟᱞ ᱫᱚ ᱟᱹᱰᱤ ᱱᱟᱯᱟᱭ ᱜᱮᱭᱟ᱾
ᱦᱮᱸ
ᱟᱪᱪᱷᱟ ᱟᱯᱮ ᱚᱱᱛᱮ ᱫᱚ ᱢᱟᱱᱮ ᱪᱤᱞᱤ ᱚᱱᱠᱟ ᱪᱤᱞᱤ ᱦᱟᱹᱠᱩ ᱚᱱᱠᱟ ᱠᱚ ᱥᱟᱵᱮᱫ ᱠᱚᱣᱟ ᱡᱮ ᱵᱟᱹᱲᱛᱤ ᱠᱟᱭᱛᱮ᱾
ᱦᱮᱞᱮᱥ ᱟᱞᱮ ᱥᱮᱫ ᱫᱚ ᱦᱚᱜᱼᱚᱭ ᱡᱮᱢᱚᱱ ᱞᱮᱠᱟ ᱪᱚᱲᱜᱚᱡ ᱦᱟᱹᱠᱩ, ᱜᱟᱹᱲᱟᱹᱭ ᱦᱟᱹᱠᱩ, ᱯᱩᱴᱷᱤ ᱰᱟᱹᱲᱠᱟᱹ, ᱟᱨ ᱩᱱᱠᱩ ᱞᱟᱹᱭ ᱠᱚᱣᱟ ᱠᱚ ᱵᱩᱸᱵᱩᱡ ᱦᱟᱠᱩ, ᱱᱩᱠᱩ ᱩᱱᱠᱩ ᱦᱟᱹᱠᱩ ᱫᱚ ᱟᱞᱮᱥᱮᱫ ᱫᱚ ᱡᱟᱹᱥᱛᱤ ᱜᱮᱠᱚ ᱧᱮᱞᱚᱜᱼᱟ, ᱟᱨ ᱚᱱᱟ ᱩᱱᱠᱩ ᱠᱚᱫᱚ ᱵᱮᱥᱤ ᱫᱚ ᱴᱚᱨᱚᱰᱟᱝ ᱢᱚᱥᱟᱨᱤ ᱦᱚᱜᱚ ᱱᱟ ᱠᱚᱨᱮ ᱠᱚ ᱡᱷᱟᱹᱜᱤᱭᱟ ᱠᱷᱮᱛ ᱵᱟᱹᱛ ᱠᱚᱨᱮᱜ ᱜᱮ᱾ ᱦᱮᱸ ᱟᱨ ᱡᱟᱦᱟᱭ ᱜᱟᱰᱟ ᱨᱮᱠᱚ ᱚᱰᱟᱣᱟ ᱩᱱᱠᱩ ᱫᱚ ᱟᱨᱦᱚᱸ ᱢᱟᱨᱟᱝ ᱢᱟᱨᱟᱝ ᱦᱟᱹᱠᱳ ᱠᱚ ᱠᱚ ᱧᱟᱢ ᱠᱚᱣᱟ᱾ ᱩᱱᱠᱩ ᱡᱟᱦᱟᱭ ᱫᱚ ᱮᱴᱟᱜ ᱦᱚᱲᱟᱜ ᱡᱟᱦᱟ ᱫᱚ ᱯᱩᱠᱷᱨᱤ ᱠᱩ ᱠᱷᱚᱱ ᱠᱚ ᱫᱟᱹᱲ ᱟᱹᱜᱩ ᱠᱟᱜ-ᱟ ᱥᱮ ᱯᱩᱠᱷᱨᱤ ᱯᱮᱨᱮᱡ ᱟᱠᱟᱱ ᱠᱷᱟᱹᱛᱤᱨ ᱛᱮᱠᱚ ᱫᱟᱹᱲ ᱟᱹᱜᱩ ᱠᱟᱜᱼᱟ ᱦᱩᱸ᱾ ᱦᱩᱱᱠᱩ ᱠᱚ ᱡᱷᱟᱹᱞᱤ ᱠᱚᱠᱚ ᱡᱷᱟᱹᱞᱤ ᱦᱟᱹᱠᱩ ᱠᱚᱠᱚ ᱡᱷᱟᱹᱞᱤ ᱛᱟᱠᱚ ᱜᱮᱭᱟ ᱥᱮ ᱪᱮᱫ᱾
ᱦᱮᱸ ᱟᱯᱮ ᱫᱚ ᱚᱱᱮ ᱤᱭᱟᱹ ᱱᱟᱹᱭ ᱠᱚᱨᱮᱫ ᱱᱟᱹᱭ ᱠᱚᱨᱮ ᱦᱟᱹᱠᱩ ᱥᱟᱵ ᱯᱮ ᱥᱮᱱᱚᱜ ᱜᱮᱭᱟ ᱥᱮ ᱵᱟᱝ ᱱᱟᱹᱭ ᱠᱚᱨᱮ ᱫᱚ ᱟᱨᱚ ᱢᱟᱨᱟᱝ ᱢᱟᱨᱟᱝ ᱦᱟᱹᱠᱩ ᱠᱚ ᱧᱟᱢᱚᱜᱼᱟ᱾ ᱰᱷᱮᱨ ᱰᱷᱮᱨ ᱠᱚ ᱥᱟᱵᱚᱜᱼᱟ ᱚᱱᱟ ᱱᱤᱛᱚᱜ, ᱱᱤᱛᱚᱜ ᱫᱚ ᱡᱮᱢᱚᱱ ᱫᱟᱜ ᱮᱫᱟᱭ ᱦᱟᱹᱠᱩ ᱠᱚᱦᱚᱸ ᱫᱚᱢᱮ ᱠᱚ ᱨᱟᱠᱟᱵ ᱠᱟᱱᱟ ᱱᱟᱹᱭ ᱠᱚᱨᱮ ᱦᱚᱸ᱾
ᱦᱮᱸ ᱦᱮᱸ ᱨᱟᱠᱟᱵ ᱫᱚ ᱨᱟᱠᱟᱵ ᱠᱟᱱᱟ ᱠᱚ ᱢᱮᱱᱠᱷᱟᱱ ᱩᱱᱟᱹᱜ ᱫᱟᱜ ᱨᱮ ᱛᱟᱦᱮ ᱡᱚᱛᱚ ᱥᱟᱵ ᱫᱚ ᱵᱟᱝ ᱜᱟᱱᱚᱜᱼᱟ᱾ ᱚᱱᱠᱟ ᱡᱚᱠᱷᱚᱱ ᱱᱟᱹᱭ ᱨᱮᱭᱟᱜ ᱫᱟᱜ ᱠᱚ ᱠᱚᱢᱚᱜ ᱛᱟᱦᱮᱸᱫ ᱛᱚᱠᱷᱚᱱ ᱟᱛᱳ ᱨᱮᱱ ᱦᱚᱲ ᱠᱚ ᱚᱱᱠᱟ ᱢᱤᱫ ᱛᱮᱞᱮ ᱪᱟᱞᱟᱜᱼᱟ ᱡᱷᱟᱹᱞᱤ ᱞᱮ ᱤᱫᱤᱭᱟ᱾ ᱜᱷᱮᱨᱟᱣ ᱟᱞᱮ ᱡᱚᱛᱚ ᱥᱮᱫ ᱡᱷᱟᱹᱞᱤ ᱛᱮ ᱦᱩᱸ᱾ ᱟᱨ ᱚᱱᱠᱷᱟᱱ ᱡᱷᱟᱹᱞᱤ ᱦᱚᱸᱞᱮ ᱪᱟᱯᱟᱫ ᱜᱮᱭᱟ ᱱᱚᱜᱚ ᱱᱚᱝᱠᱟᱛᱮ ᱥᱟᱵ ᱠᱚ ᱦᱩᱭᱩᱜᱼᱟ, ᱟᱨ ᱩᱱᱠᱩ ᱡᱟᱦᱟᱸ ᱱᱤᱛᱚᱜ ᱦᱚᱸᱜᱼᱚᱭ ᱥᱟᱵ ᱦᱩᱭᱩᱜ ᱠᱟᱱᱟ ᱦᱟᱸᱜ ᱴᱨᱚᱰᱟᱝ ᱠᱚ ᱦᱩᱭᱧ ᱢᱚᱱᱮ ᱠᱚ ᱚᱰᱟᱣᱤᱧ ᱛᱚ ᱚᱱᱟ ᱠᱚᱦᱚᱸ ᱟᱹᱜᱩ ᱠᱟᱛᱮᱫ᱾ ᱩᱱᱠᱩ ᱦᱟᱹᱠᱩ ᱦᱚᱸ ᱟᱹᱨᱩᱵ ᱥᱟᱯᱷᱟ ᱠᱚ ᱦᱩᱭᱩᱜᱼᱟ᱾ ᱦᱮᱸ ᱟᱹᱨᱩᱵ ᱥᱟᱯᱷᱟ ᱠᱟᱛᱮᱫ ᱦᱟᱸᱜ ᱩᱛᱩ ᱠᱚ ᱦᱩᱭᱩᱜᱼᱟ᱾ ᱟᱨ ᱩᱛᱩ ᱠᱚᱛᱮ ᱦᱟᱸᱜ ᱦᱮᱱᱟ ᱫᱚ ᱧᱤᱫᱟᱹ ᱜᱮ ᱦᱟᱹᱠᱩ ᱩᱛᱩ ᱫᱟᱠᱟ ᱫᱚ ᱩᱱᱠᱩ ᱦᱟᱹᱠᱩ ᱫᱚ ᱡᱚᱢ ᱦᱩᱭᱩᱜᱼᱟ ᱱᱤᱛᱚᱜ ᱫᱚ᱾ ᱱᱚᱜᱼᱚᱭ ᱫᱟᱜ ᱢᱟᱹᱲᱤ ᱠᱚ ᱟᱲᱟᱜ ᱛᱮᱠᱮ ᱠᱚ ᱱᱤᱛᱚᱜ ᱫᱚ ᱤᱥᱤᱱ ᱦᱩᱭ ᱠᱟᱱᱟ ᱛᱚ᱾ ᱫᱦᱤᱱᱟᱹᱱ ᱫᱚ ᱚᱱᱟ ᱦᱟᱹᱠᱩ ᱩᱛᱩᱩᱜ ᱟᱨ ᱫᱟᱠᱟ᱾ ᱵᱟᱝ ᱵᱟᱝ ᱱᱤᱛᱚᱜ ᱫᱚ ᱫᱟᱠᱟ ᱠᱚᱫᱚ ᱟᱹᱣᱨᱤ ᱡᱚᱢ ᱦᱩᱭᱩᱜᱼᱟ᱾
ᱚᱸ᱾
ᱚᱱ ᱠᱟᱱ ᱟᱫᱚ ᱵᱟᱠᱷᱟᱱ ᱡᱩᱫᱤ ᱠᱟᱹᱢᱤ ᱠᱚ ᱪᱟᱞᱟᱣ ᱦᱩᱭ ᱠᱚᱜ ᱠᱷᱟᱱᱡ ᱫᱚ ᱦᱟᱸᱜ ᱮᱱᱟᱱ ᱨᱮᱜᱮ ᱡᱚᱢ ᱦᱩᱭ ᱠᱚᱜᱼᱟ, ᱚᱱᱠᱟ ᱟᱴ ᱵᱟᱡᱮ ᱥᱮᱫ᱾
ᱦᱮᱸ ᱦᱮᱸ᱾
ᱟᱨ ᱛᱮᱦᱮᱧ ᱫᱚ ᱱᱚᱜᱼᱚᱭ ᱫᱟᱜ ᱫᱟᱭ ᱛᱚ ᱠᱟᱹᱢᱤ ᱠᱚᱦᱚᱸ ᱵᱟᱹᱱᱩᱜᱼᱟ᱾ ᱚᱱᱟᱛᱮ ᱟᱨ ᱪᱮᱫ ᱟᱹᱣᱨᱤ ᱡᱚᱢ ᱦᱩᱭᱩᱜᱼᱟ᱾ ᱟᱪᱪᱷᱟ ᱛᱟᱦᱚᱞᱮ ᱟᱢ ᱫᱚ ᱫᱟᱠᱟ ᱠᱚᱫᱚ ᱡᱚᱢ ᱠᱮᱜ ᱟᱢ ᱥᱮ ᱟᱹᱣᱨᱤ᱾
ᱦᱩᱸ.. ᱤᱧ ᱵᱮᱨᱮᱫ ᱠᱟᱛᱤᱧ ᱫᱟ... ᱫᱟ. ᱛᱟ. ᱱᱤ ᱯᱷᱟᱨᱪᱟ ᱟᱠᱟᱱᱟ ᱟᱫᱚ ᱫᱟᱹᱛᱟᱹᱱᱤ ᱯᱷᱟᱨᱪᱟ ᱠᱟᱛᱮᱮᱫ ᱫᱟᱠᱟ ᱫᱚ ᱦᱟᱸᱜ ᱤᱧ ᱡᱚᱢ ᱟᱠᱟᱫᱼᱟ ᱫᱟᱠᱟ ᱫᱩᱧ ᱡᱚᱢ᱾ ᱚᱱᱠᱟ ᱱᱤᱛᱚᱜ ᱫᱚ ᱟᱫᱚ ᱚᱱᱠᱟ᱾ ᱚᱱᱠᱟ ᱫᱟᱜ ᱢᱟᱹᱰᱤ ᱜᱮ ᱡᱚᱢ ᱦᱩᱭ ᱦᱩᱭᱟᱱᱛᱮ ᱟᱫᱚ᱾ ᱚᱱᱛᱮ ᱠᱟᱹᱡ ᱨᱩᱢ ᱥᱮᱫ ᱨᱤᱧ ᱫᱩᱲᱩᱵ ᱟᱠᱟᱱᱟ ᱮᱠᱞᱟ ᱜᱮ᱾ ᱚᱝᱠᱟ ᱠᱟᱹᱢᱤ ᱠᱚᱫᱚ ᱱᱤᱛᱚᱜ ᱫᱚ ᱵᱟᱹᱱᱩᱜ ᱟᱱᱟ᱾
ᱦᱮᱸ ᱛᱟᱦᱚᱞᱮ ᱚᱱᱠᱟ ᱪᱮᱫ ᱠᱚᱢ ᱠᱟᱹᱢᱤ ᱵᱟᱲᱟᱭ ᱜᱮᱭᱟ᱾
ᱤᱧ ᱫᱚ᱾ ᱚᱱᱠᱟ ᱠᱟᱹᱢᱤ ᱫᱚ ᱵᱮᱥ ᱫᱚ ᱵᱟᱹᱧ ᱠᱟᱹᱢᱤ ᱜᱮᱭᱟ ᱵᱟᱹᱫᱽ ᱠᱷᱮᱛ ᱠᱚᱨᱮ ᱠᱟᱹᱢᱤ ᱵᱟᱲᱟᱟᱭ ᱦᱩᱭᱩᱜᱼᱟ᱾ ᱛᱚ ᱱᱤᱛᱚᱜ ᱫᱚ ᱦᱩᱲᱩ ᱠᱚᱠᱚ ᱨᱚᱦᱚᱭᱮᱫᱟ ᱢᱟᱱᱮ ᱟᱲᱮ ᱠᱚ ᱢᱟᱜ ᱦᱩᱭᱩᱜ ᱠᱟᱱᱟ ᱟᱨ᱾ ᱦᱩᱭᱩᱜ ᱠᱟᱱᱟ ᱱᱚᱣᱟ ᱠᱚᱜᱮ ᱠᱟᱹᱢᱤ ᱵᱟᱲᱟᱭ ᱦᱩᱭᱩᱜ ᱠᱟᱱᱟ ᱟᱨ ᱵᱟᱹᱫᱽ ᱠᱚᱨᱮ ᱡᱟᱦᱟᱸᱠᱩ ᱠᱩ ᱦᱟᱟᱹᱠᱩ ᱠᱚ ᱧᱟᱢᱚᱜ ᱠᱟᱱᱟ᱾ ᱩᱱᱠᱩ ᱦᱟᱹᱠᱩ ᱠᱚ ᱦᱟᱹᱠᱩ ᱠᱚᱦᱚᱸ ᱥᱟᱵ ᱦᱩᱭᱩᱜ ᱠᱟᱱᱟ ᱚᱱᱟ ᱠᱚᱜᱮ ᱟᱨ ᱚᱲᱟᱜ ᱦᱚᱲ ᱠᱚ ᱠᱟᱹᱢᱤ ᱠᱚ ᱜᱚᱲᱚ ᱠᱚ ᱦᱩᱭᱩᱜ ᱠᱟᱱᱟ᱾
ᱟᱪᱪᱷᱟ᱾ ᱟᱪᱪᱷᱟ ᱜᱚᱢᱠᱮ ᱛᱟᱦᱚᱞᱮ ᱟᱢᱫᱚ ᱱᱟᱦᱮᱞ ᱥᱤᱭᱚᱜ ᱠᱚᱫᱚᱢ ᱵᱟᱲᱟᱭ ᱜᱮᱭᱟ ᱥᱮ ᱵᱟᱝ?
ᱦᱮᱸ ᱱᱟᱦᱮᱞ ᱥᱤᱭᱚᱜ ᱫᱩᱧ ᱵᱟᱲᱟᱭ ᱜᱮᱭᱟ ᱤᱧ ᱤᱧ ᱜᱤᱧ ᱥᱤ ᱟᱞᱮᱭᱟᱜ ᱵᱟᱹᱫᱽ ᱠᱚᱫᱚ ᱤᱧ ᱜᱮ ᱥᱤ ᱛᱟᱞᱮᱭᱟ᱾ ᱟᱨ ᱡᱟᱦᱟᱸᱭ ᱟᱞᱮ ᱚᱲᱟᱜ ᱥᱩᱨ ᱠᱚᱨᱮᱱ ᱠᱚ ᱞᱟᱹᱭ ᱤᱧᱟ ᱡᱮ ᱟᱞᱮᱭᱟᱜ ᱦᱚᱸ ᱥᱤ ᱛᱚᱨᱟᱭ ᱢᱮ᱾ ᱟᱫᱚ ᱩᱱᱠᱩᱣᱟᱜ ᱦᱚᱧ ᱥᱤ ᱛᱚᱨᱟ ᱠᱟᱜ ᱜᱮᱭᱟ᱾
ᱟᱪᱪᱷᱟ ᱚᱱᱟ ᱨᱮᱱᱟᱜ ᱫᱚ ᱠᱟᱹᱣᱰᱤ ᱠᱚ ᱮᱢᱟᱢ ᱜᱮᱭᱟ ᱥᱮ᱾
ᱦᱮᱸ ᱦᱚᱲᱟᱜ᱾ ᱫᱚ ᱦᱮᱸ ᱟᱞᱮ ᱚᱲᱟᱜ ᱨᱮᱱᱟᱜ ᱫᱚ ᱠᱟᱹᱣᱰᱤ ᱠᱚ ᱫᱩ ᱵᱟᱹᱧ ᱦᱟᱛᱟᱣ ᱜᱮᱭᱟ᱾
ᱦᱮᱸ ᱛᱚ ᱚᱲᱟᱜ ᱨᱮᱱᱟᱜ ᱫᱚ ᱱᱤᱡᱮ ᱡᱚᱢ ᱞᱟᱹᱜᱤᱫ ᱜᱮ ᱛᱚ ᱚᱱᱟ ᱫᱚ ᱠᱟᱹᱣᱰᱤ ᱦᱟᱛᱟᱣ ᱦᱚᱸ ᱵᱟᱝ ᱞᱟᱹᱠᱛᱤ ᱠᱟᱱ ᱛᱟᱵᱚᱱᱟ᱾ ᱦᱮᱸ ᱚᱱᱟᱫᱚ ᱟᱵᱚ᱾ ᱦᱮᱸ ᱟᱵᱚᱜᱮ ᱟᱵᱚᱣᱟᱜ ᱜᱮ ᱚᱱᱟ ᱫᱚ ᱟᱫᱚ ᱪᱮᱫ ᱞᱮᱠᱟ ᱚᱲᱟᱜ ᱦᱚᱲ ᱫᱚᱢ ᱠᱷᱚᱭ ᱠᱚᱣᱟ ᱱᱤᱡᱮᱨᱟᱜ ᱫᱚ᱾ ᱦᱮᱸ᱾ ᱦᱮᱸ ᱛᱟᱦᱚᱞᱮᱱᱟ᱾